ᱦᱮᱸ ᱵᱚᱡ ᱵᱚᱭᱦᱟ ᱟᱸᱡᱚᱢᱚᱜ ᱠᱟᱱᱟ,
ᱦᱩᱸ ᱦᱩᱸ ᱦᱩᱸ ᱟᱸᱡᱚᱢᱚᱜ ᱠᱟᱱᱟ,
ᱩᱸ ᱵᱚᱭᱦᱟ ᱛᱟᱦᱚᱞᱮ ᱪᱮᱫ ᱞᱮᱠᱟ ᱢᱮᱱᱟᱢᱟ?
ᱦᱮᱸ ᱚᱵᱚᱥᱚᱭ ᱱᱤᱛ ᱫᱚ ᱱᱟᱜ ᱱᱟᱯᱟᱭ ᱜᱤ ᱢᱤᱱᱟᱹᱧᱟ, ᱟᱢᱜᱮ ᱪᱮᱫ ᱞᱮᱠᱟ ᱢᱮᱱᱟᱢᱟ?
ᱦᱳᱭ ᱤᱧᱦᱚᱸ ᱱᱟᱯᱟᱭ ᱜᱮ ᱵᱚᱭᱦᱟ, ᱛᱟᱦᱚᱞᱮ ᱵᱚᱭᱦᱟ ᱚᱱᱛᱮ ᱦᱳᱲᱳ ᱨᱚᱦᱚᱭ ᱠᱚ ᱦᱩᱭᱩᱜ ᱠᱟᱱᱟ ᱥᱮ ᱵᱟᱝ?
ᱦᱮᱸ ᱦᱩᱲᱩ ᱨᱚᱦᱚᱭ ᱠᱚᱫᱚ ᱱᱟᱜ ᱟᱹᱣᱨᱤ ᱱᱟᱜ ᱦᱚᱸᱜᱼᱚᱭ, ᱛᱚᱞᱟ ᱠᱚ ᱜᱤᱰᱤᱭ ᱠᱟᱱᱟ ᱛᱚ ᱮᱛᱚᱦᱚᱵ ᱦᱩᱭᱩᱜ ᱞᱟᱹᱜᱤᱫ,
ᱚᱸ ᱟᱪᱷᱟ,
ᱵᱟᱹᱫᱽ ᱠᱷᱮᱛ ᱠᱚ ᱥᱤ ᱵᱟᱲᱟ ᱦᱩᱭᱩᱜ ᱠᱟᱱᱟ ᱵᱷᱤᱛᱟᱹ ᱠᱚ ᱢᱟᱜ ᱦᱩᱭᱩᱜ ᱠᱟᱱᱟ,
ᱳᱦ ᱟᱞᱮ ᱥᱮᱫ ᱫᱚ ᱱᱟᱦᱟᱜ ᱟᱫᱚ ᱥᱤ ᱠᱚᱫᱚ ᱮᱦᱚᱵ ᱟᱠᱟᱱᱟ ᱵᱚᱨᱥᱟ ᱢᱟ ᱱᱚᱛᱮ ᱧᱩᱨᱩ ᱠᱟᱜ ᱜᱮᱭᱟ, ᱟᱫᱚ ᱮᱠᱷᱚᱱᱳ ᱨᱚᱦᱚᱭ ᱫᱚ ᱦᱳᱭᱳᱜ ᱠᱟᱱᱟ ᱮᱠᱷᱚᱱᱳ ᱢᱤᱫ ᱥᱚᱯᱛᱟ ᱜᱟᱱ ᱵᱟᱹᱠᱤᱜᱼᱟ ᱦᱚᱭ ᱛᱳ ᱟᱨ ᱱᱮᱜ ᱥᱤ ᱠᱚᱜᱮ ᱮᱦᱚᱵ ᱟᱠᱟᱱᱟ ᱛᱚᱞᱟ ᱠᱚᱦᱚᱸ ᱟ. ᱣᱨᱤ ᱦᱟᱨᱟᱜᱼᱟ ᱮᱠᱷᱚᱱ ᱫᱚ ᱱᱟᱦᱟᱜ,
ᱪᱷᱟ ᱪᱷᱟ ᱪᱷᱟ,
ᱵᱚᱭᱦᱟ ᱛᱟᱦᱚᱞᱮ ᱱᱚᱜ ᱚᱭ ᱡᱮ ᱢᱳᱵᱟᱭᱤᱞ ᱠᱚ ᱥᱚᱥᱟᱞ ᱢᱤᱰᱤᱭᱟ ᱨᱮᱵᱚᱱ ᱤᱭᱩᱥ ᱮᱫᱟ ᱮᱦ ᱡᱟᱦᱟᱸ ᱫᱚ ᱦᱩᱭᱩᱜ ᱠᱟᱱᱟ ᱫᱤᱥᱚᱢ ᱦᱚᱲ ᱞᱟᱹᱜᱤᱫ ᱪᱮᱫ ᱫᱤᱥ ᱦᱩᱫᱤᱥ ᱮᱢ ᱮᱢᱟ ᱠᱚᱣᱟ ᱵᱷᱟᱜᱮ ᱫᱤᱠ ᱵᱟᱹᱲᱤᱡ ᱫᱤᱠ ᱪᱮᱫ ᱞᱮᱠᱟ ᱢᱚᱵᱟᱭᱤᱞ ᱤᱭᱩᱡᱽ ᱨᱮ? ᱠᱟᱹᱴᱤᱡ ᱠᱷᱟᱴᱚ ᱢᱟᱪᱷᱟ ᱛᱮ ᱞᱟᱹᱭᱟᱜ ᱢᱮ,
ᱚᱵᱚᱥᱚᱭ ᱱᱤᱛ ᱚᱠᱛᱚ ᱨᱮ ᱡᱟᱦᱟᱸ ᱞᱮᱠᱟ ᱥᱚᱥᱟᱞ ᱢᱤᱰᱤᱭᱟ ᱦᱮᱡ ᱟᱠᱟᱱᱟ, ᱦᱩᱸ ᱥᱚᱥᱟᱞ ᱢᱤᱰᱤᱭᱟ ᱛᱟᱞᱟ ᱛᱮ ᱟᱵᱚ ᱥᱟᱱᱟᱢ ᱠᱤᱪᱷᱩ ᱵᱩᱱ ᱵᱟᱲᱟᱭ ᱫᱟᱲᱮᱜ ᱠᱟᱱᱟ ᱵᱩᱡ ᱛᱤᱭᱚᱜ ᱫᱟᱲᱮᱭᱟ ᱵᱚᱱ, ᱥᱟᱱᱟᱢᱟᱜ ᱜᱮ ᱱᱚᱶᱟ ᱯᱷᱚᱱ ᱜᱮ ᱱᱟᱜ ᱮ ᱠᱟᱹᱢᱤ ᱭᱮᱫᱟ ᱟᱵᱚ ᱯᱷᱳᱱ ᱵᱚᱱ ᱯᱷᱚᱞᱱ ᱛᱟᱞᱟ ᱛᱮᱜᱮ ᱵᱚᱱ ᱵᱟᱲᱟᱭ ᱧᱟᱢ ᱫᱟᱲᱮᱜ ᱠᱟᱱᱟ ᱱᱤᱛ ᱫᱚ ᱱᱟᱜ ᱱᱤᱛᱟᱜ ᱡᱩᱜᱽ ᱨᱮ ᱡᱟᱦᱟᱸᱮᱠᱟ ᱰᱮᱵᱷᱞᱚᱯ ᱟᱠᱟᱱᱟ ᱦᱩᱸ ᱠᱳᱱᱳ ᱢᱟᱱᱮ ᱡᱟᱦᱟᱸ ᱦᱚᱭᱩᱜᱼᱟ, ᱢᱮᱱ ᱜᱟᱱᱚᱜᱼᱟ, ᱯᱮᱡᱮᱱᱴ ᱯᱟᱥᱴ ᱫᱚ ᱵᱟᱝ ᱯᱷᱤᱭᱩᱪᱟᱨ ᱨᱮ ᱱᱚᱶᱟ ᱦᱚᱸᱱᱟᱜ ᱵᱟᱲᱟᱭ ᱨᱮᱱᱟᱜ ᱢᱤᱫ ᱴᱮᱱ
ᱱᱩᱱᱟᱹᱜᱴᱟ ᱢᱤᱫ ᱴᱮᱱ ᱫᱟᱲᱮ ᱢᱮᱱᱟᱜ ᱛᱟᱭᱟ ᱱᱤᱛ ᱚᱠᱛᱚ ᱨᱮ ᱥᱳᱥᱟᱞ ᱢᱤᱰᱤᱭᱟ, ᱛᱚ ᱤᱧ ᱢᱚᱱᱮᱭᱟ ᱡᱮ ᱱᱚᱶᱟ ᱯᱷᱳᱱ ᱪᱮᱫᱟᱜ? ᱦᱮᱸ ᱯᱷᱳᱱ ᱦᱚᱸ ᱟᱹᱰᱤ ᱫᱟᱭᱵᱮ ᱫᱟᱭᱤᱛᱛᱚ ᱢᱮᱱᱟᱜ ᱛᱟᱭᱟ, ᱟᱹᱰᱤ ᱱᱟᱯᱟᱭ ᱦᱩᱭ ᱟᱠᱟᱱᱟ ᱱᱤᱛ ᱚᱠᱛᱚᱨᱮ ᱱᱚᱶᱟ ᱯᱷᱳᱱ ᱠᱚ ᱦᱮᱡ ᱠᱟᱛᱮᱜ, ᱥᱟᱱᱟᱢ ᱞᱮᱠᱟᱱᱟᱜ ᱡᱤᱱᱤᱥ ᱚᱠᱟ ᱵᱩᱜᱤ ᱚᱠᱟ ᱵᱟᱹᱲᱤᱡ ᱱᱚᱶᱟ ᱛᱩᱞᱟᱹ ᱡᱚᱠᱷᱟ, ᱥᱟᱶ ᱥᱟᱶᱛᱮ ᱟᱹᱰᱤ ᱟᱭᱢᱟ ᱡᱤᱱᱤᱥ ᱵᱟᱲᱟᱭ ᱨᱮᱱᱟᱜ ᱠᱩᱨᱩ ᱢᱩᱴᱩ ᱢᱮᱱᱟᱜ ᱟᱠᱟᱫ ᱢᱚᱱᱮ ᱟᱹᱧ ᱟᱹᱵᱤᱱᱟᱜ ᱜᱮ ᱪᱮᱫ ᱩᱭᱦᱟᱹᱨ ᱵᱷᱟᱵᱽᱱᱟ?
ᱦᱳᱭ ᱦᱳᱭ ᱦᱳᱭ ᱵᱚᱭᱦᱟ ᱟᱹᱰᱤ ᱵᱮᱥᱮᱢ ᱞᱟᱹᱭ ᱟᱠᱟᱫᱟ, ᱮᱱᱠᱷᱟᱱ ᱡᱟᱦᱟᱸ ᱫᱚ ᱥᱳᱥᱟᱞ ᱢᱤᱰᱤᱭᱟ ᱫᱚ ᱡᱟᱦᱟᱸ ᱫᱚ ᱦᱩᱭᱩᱜ ᱠᱟᱱᱟ ᱦᱩᱸ ᱡᱟᱦᱟᱸ ᱫᱚ ᱦᱚᱭᱩᱜ ᱠᱟᱱᱟ ᱥᱚᱥᱟᱞ ᱢᱤᱰᱤᱭᱟ ᱨᱮ ᱡᱟᱦᱟᱸ ᱞᱟᱹᱠᱛᱤᱭᱟᱱ ᱡᱤᱱᱤᱥ ᱠᱚᱵᱚᱱ ᱧᱟᱢ ᱮᱫᱟ ᱡᱟᱦᱟᱸ ᱫᱚ ᱦᱩᱭᱩᱜ ᱠᱟᱱᱟ ᱮ ᱚᱱᱞᱟᱭᱤᱱ ᱛᱮ ᱡᱟᱦᱟᱸ ᱫᱚ ᱦᱩᱭᱩᱜ ᱠᱟᱱᱟ ᱡᱟᱦᱟᱸ ᱫᱚ ᱥᱮᱨ ᱠᱚ ᱡᱟᱦᱟᱱᱟᱜ ᱠᱚᱨᱮᱜᱮ ᱴᱤᱪᱟᱹᱨ ᱠᱚ ᱵᱟᱢ ᱧᱟᱯᱟᱢ ᱞᱮᱠᱷᱟᱱ ᱪᱮᱴ ᱡᱤᱯᱤᱴᱤ ᱡᱟᱦᱟᱱᱟᱜ ᱜᱮ ᱡᱟᱦᱟᱱᱟᱜ ᱵᱤᱥᱚᱭ ᱛᱮ ᱮᱸᱜᱩᱜᱩᱞ ᱡᱤᱢᱤᱱᱤ ᱢᱮᱱᱟᱜᱼᱟ ᱟᱭᱢᱟ ᱟᱭᱢᱟ ᱮᱵᱥᱟᱭᱤᱴ ᱠᱚ ᱢᱮᱱᱟᱜᱼᱟ ᱡᱟᱦᱟᱱᱟᱜ ᱜᱮ ᱵᱟᱲᱟᱭ ᱧᱟᱢᱚᱜ ᱠᱟᱱᱟ ᱟᱨ ᱡᱟᱦᱟᱸ ᱫᱚ ᱦᱩᱭᱩᱜ ᱠᱟᱱᱟ ᱚᱯᱞᱟᱭᱤᱱ ᱛᱮ ᱡᱟᱦᱟᱸ ᱴᱤᱭᱩᱥᱚᱱ ᱠᱚᱵᱚᱱ ᱪᱟᱞᱟᱣ ᱠᱚᱜᱼᱟ ᱚᱱᱟ ᱦ ᱦᱩᱭᱩᱜ ᱠᱟᱱᱟ ᱚᱱᱞᱟᱭᱤᱱ ᱛᱮ ᱠᱮᱞᱟᱥ ᱵᱚᱱ ᱠᱚᱨᱟᱣ ᱮᱫᱟ ᱱᱟᱦᱟᱜ ᱫᱚ ᱟᱨ ᱡᱟᱦᱟᱸ ᱠᱷᱚᱵᱚᱨ ᱠᱟᱜᱚᱡᱽ ᱵᱚᱱ ᱧᱮᱞᱮᱫ ᱛᱟᱦᱮᱼᱟ ᱚᱱᱟ ᱠᱚᱫᱚ ᱧᱮᱞ ᱠᱚᱫᱚ ᱵᱚᱱ ᱵᱟᱹᱜᱤ ᱭᱮᱫᱟ᱾ ᱪᱮᱫᱟᱜ ᱥᱮ ᱚᱱᱞᱟᱭᱤᱱ ᱛᱮ ᱱᱤᱭᱩᱡ ᱠᱚᱵᱚᱱ ᱫᱤᱥᱟᱹᱭᱮᱫᱟ ᱚᱱᱟ ᱠᱷᱟᱹᱛᱤᱨ ᱚᱱᱟ ᱚᱱᱟ ᱩᱱᱟᱹᱜ ᱯᱟᱲᱦᱟᱣ ᱫᱚ ᱵᱟᱝ ᱦᱩᱭᱩᱜ ᱠᱟᱱᱟ ᱟᱨ ᱡᱟᱦᱟᱱᱟᱜ ᱜᱮ ᱵᱷᱮᱡᱟ ᱦᱩᱭᱩᱜ ᱠᱟᱱᱟ ᱡᱟᱦᱟᱱᱟᱜ ᱜᱮ ᱰᱚᱠᱳᱢᱮᱱᱴ ᱠᱚ ᱦᱳᱣᱟᱴᱥᱮᱯ ᱛᱮ ᱡᱟᱦᱟᱱᱟᱜ ᱜᱮ ᱚᱱᱞᱟᱭᱤᱱ ᱛᱮ ᱵᱷᱮᱡᱟ ᱦᱩᱭᱩᱜ ᱠᱟᱱᱟ ᱟᱫᱚ ᱚᱯᱞᱟᱭᱤᱱ ᱛᱮ ᱵᱟᱝ ᱪᱟᱞᱟᱜ ᱦᱩᱭᱩᱜ ᱠᱟᱱᱟ ᱱᱚᱣᱟ ᱜᱮ ᱵᱷᱟᱜᱤ ᱫᱤᱜᱽ ᱫᱚ ᱟᱨ ᱡᱟᱦᱟᱸ ᱫᱚ ᱵᱟᱹᱲᱤᱡ ᱫᱤᱜᱽ ᱫᱚ ᱦᱩᱭᱩᱜ ᱠᱟᱱᱟ ᱟᱨ ᱠᱟᱹᱴᱤᱡ ᱠᱟᱹᱴᱤᱡ ᱢᱟᱹᱭ ᱵᱟ. ᱵᱩ ᱛᱮᱠᱚ ᱦᱩᱭᱩᱜ ᱠᱟᱱᱟ ᱯᱷᱨᱤ ᱯᱷᱟᱭᱟᱨ ᱜᱮᱢ ᱠᱚ ᱠᱷᱮᱞᱳᱜ ᱠᱟᱱᱟ ᱟᱨ ᱡᱟᱦᱟᱱᱟᱜ ᱜᱮ ᱯᱟᱵᱡᱤ ᱠᱚ ᱟᱨᱚ ᱟᱭᱢᱟ ᱟᱭᱢᱟ ᱜᱮᱢ ᱠᱚᱠᱚ ᱠᱷᱮᱞᱳᱜ ᱠᱟᱱᱟ ᱟᱨ ᱨᱤᱞᱥ ᱠᱚᱠᱚ ᱵᱮᱱᱟᱣ ᱮᱫᱟ ᱟᱭᱢᱟ ᱠᱤᱪᱷᱩ ᱟᱫᱚ ᱦᱳᱭᱜ ᱠᱟᱱᱟ ᱩᱱᱠᱩᱣᱟᱜ ᱡᱟᱦᱟᱸ ᱦᱳᱭᱳᱜ ᱠᱟᱱᱟ ᱚᱱᱟ ᱫᱚ ᱦᱳᱭᱳᱜ ᱠᱟᱱᱟ ᱵᱨᱮᱱ ᱴᱤᱭᱩᱢᱟᱨ ᱡᱟᱦᱟᱸ ᱫᱚ ᱠᱟᱹᱴᱤᱡ ᱠᱟᱹᱴᱤᱡ ᱠᱷᱚᱱ ᱢᱳᱵᱟᱭᱤᱞ ᱤᱭᱩᱡᱽ ᱞᱮᱠᱷᱟᱱ ᱱᱮᱥᱟᱨ ᱚᱛᱤᱨᱤᱠᱛᱚ ᱵᱨᱮᱱ ᱴᱤᱭᱩᱢᱟᱨ ᱠᱤᱵᱟ ᱠᱮᱱᱥᱟᱨ ᱚᱵᱽᱫᱤ ᱦᱩᱭ ᱫᱟᱲᱮᱭᱟᱜᱼᱟ ᱦᱮᱸ ᱚᱱᱟᱜᱮ ᱡᱟᱦᱟᱸ ᱱᱟᱦᱟᱜ ᱫᱚ ᱵᱟᱹᱲᱤᱡ ᱫᱤᱜᱽ ᱫᱚ ᱟᱨᱠᱤ
ᱮᱠᱫᱚᱢ ᱮᱠᱫᱚᱢ ᱮᱠᱟᱞ ᱟᱹᱰᱤ ᱪᱮᱦᱨᱟ ᱱᱟᱯᱟᱭ ᱟᱨ ᱵᱟᱹᱲᱤᱡ ᱨᱮᱱᱟᱜ ᱵᱤᱱ ᱛᱩᱞᱟᱹ ᱡᱚᱠᱦᱟ ᱠᱮᱫᱟ
ᱦᱳᱭ
ᱟᱹᱰᱤ ᱪᱮᱦᱨᱟ ᱵᱤᱱ ᱞ ᱠᱮᱫ ᱡ ᱵᱟᱹᱲᱤᱡ ᱫᱤᱠ ᱫᱚ ᱦᱩᱭᱩᱜ ᱠᱟᱱᱟ ᱡᱟᱦᱟᱸ ᱫᱚ ᱢᱮᱱ ᱜᱟᱱᱚᱜᱼᱟ ᱡᱮ ᱱᱤᱛ ᱚᱠᱛᱨᱮ ᱨᱤᱞᱥ ᱠᱚᱠᱚ ᱵᱮᱱᱟᱣᱮᱫ ᱛᱟᱵᱚᱱᱟ ᱛᱟᱨᱯᱚᱨᱮ
ᱦᱟᱱᱟ ᱱᱚᱣᱟ ᱵᱟᱹᱲᱤᱡ ᱢᱤᱫᱴᱮᱱ ᱡᱮᱢᱚᱱ ᱯᱷᱨᱤ ᱯᱷᱟᱭᱟᱨ ᱢᱤᱫᱴᱮᱱ ᱜᱮᱢ ᱵᱟᱹᱲᱤᱡ ᱜᱮᱢ ᱠᱚᱨᱮ ᱟᱹᱰᱤ ᱜᱟᱱ ᱠᱚ ᱚᱸᱻ ᱟᱱ ᱟᱸᱫᱷᱟᱜ ᱠᱟᱱᱟ᱾ ᱱᱤᱛ ᱚᱠᱛᱚ ᱨᱮᱱ ᱡᱩᱣᱟᱹᱱ ᱠᱚ ᱥᱟᱶ ᱥᱟᱶᱛᱮ ᱡᱟᱦᱟᱸ ᱟᱨ ᱱᱟᱯᱟᱭ ᱨᱮᱱᱟᱜ ᱫᱚ ᱵᱮᱵᱚᱥᱛᱷᱟ ᱢᱮᱱᱟᱜᱼᱟ ᱪᱴ ᱡᱤ ᱯᱤᱴᱤ ᱥᱟᱶᱛᱮ ᱤᱢᱮᱞ ᱠᱚ ᱥᱟᱸᱣ ᱤᱭᱩᱴᱩᱵᱽ ᱡᱤᱢᱮᱞ ᱠᱚ ᱜᱩᱜᱚᱞ ᱠᱚ ᱠᱨᱳᱚᱢ ᱠᱚ ᱱᱚᱣᱟ ᱠᱚᱦᱚᱸ ᱟᱹᱰᱤ ᱪᱮᱦᱨᱟ ᱢᱤᱫᱴᱮᱱ ᱡᱟᱦᱟᱸ ᱞᱮᱠᱟᱱᱟᱜ ᱵᱟᱝ ᱵᱟᱲᱟᱭ ᱛᱮᱱᱟᱜ ᱡᱤᱱᱤᱥ ᱱᱚᱣᱟ ᱠᱚ ᱥᱚᱵ ᱫᱤᱠ ᱫᱤᱭᱮ ᱵᱟᱲᱟᱭ ᱧᱟᱢᱚᱜᱼᱟ ᱟᱹᱰᱤ ᱱᱟᱯᱟᱭ ᱢᱤᱫᱴᱮᱱ ᱥᱳᱥᱟᱞ ᱢᱤᱰᱤᱭᱟ ᱥᱳᱥᱟᱞ ᱠᱟᱱᱟ ᱛᱚ ᱥᱳᱥᱟᱞ ᱢᱤᱰᱤᱭᱟ ᱛᱮᱦᱚᱱᱟᱜ ᱟᱹᱰᱤ ᱪᱮᱦᱨᱟ ᱤᱱᱠᱟᱢ ᱜᱟᱱᱚᱜᱼᱟ ᱛᱚ ᱜᱚᱝᱠᱮ ᱡᱮᱦᱮᱛᱩ ᱱᱚᱣᱟ ᱥᱳᱥᱟᱞ ᱢᱤᱰᱤᱭᱟ ᱛᱮᱢ ᱞᱟᱹᱭ ᱠᱮᱫ ᱱᱚᱣᱟ ᱥᱳᱥᱟᱞ ᱢᱤᱰᱤᱭᱟ ᱨᱮ ᱪᱮᱫ ᱞᱮᱠᱟ ᱛᱤᱱᱟᱹᱜᱴᱟ ᱤᱱᱠᱟᱢ ᱜᱟᱱᱚᱜᱼᱟ ᱛᱚ ᱦᱚᱜᱚᱭ ᱡᱮᱢᱚᱱ ᱱᱤᱛ ᱚᱠᱛᱚ ᱨᱮ ᱦᱚᱸᱜᱚᱭ ᱱᱚᱣᱟ ᱡᱟᱦᱟᱸ ᱞᱟᱝ ᱨᱚᱯᱚᱲ ᱠᱟᱱ ᱟᱢᱦᱚᱸ ᱱᱟᱜ ᱚᱠᱟᱨᱮᱪᱚ ᱢᱮᱱᱟᱢ ᱤᱧᱦᱚᱸ ᱱᱟᱜ ᱚᱠᱟᱨᱮᱪᱚ ᱢᱮᱱᱟᱹᱧ ᱛᱚ ᱱᱚᱣᱟ ᱛᱟᱞᱟ ᱛᱮᱜᱮ ᱡᱟᱦᱟᱸ ᱫᱚ ᱢᱮᱱ ᱜᱟᱱᱚᱜᱼᱟ ᱱᱚᱣᱟ ᱠᱟᱨᱤᱭᱟ ᱮᱯ ᱛᱟᱞᱟᱛᱮ ᱡᱟᱦᱟᱸ ᱞᱟᱝ ᱨᱚᱯᱚᱲ ᱠᱟᱱ ᱱᱚᱣᱟ ᱮᱯ ᱨᱮᱱᱟᱜ ᱪᱮᱫ ᱜᱩᱱᱟ ᱜᱩᱱ ᱠᱚ ᱛᱤᱱᱟᱹᱜ ᱴᱟ ᱡᱩᱫᱤ ᱵᱟᱲᱟᱭ ᱢᱮᱱᱟᱜ ᱛᱟᱢ ᱠᱷᱟᱱ ᱞᱟᱹᱭ
ᱦᱳᱭ ᱵᱚᱭᱦᱟ ᱱᱤᱭᱟᱹ ᱮᱯ ᱨᱮᱱᱟᱜ ᱫᱚ ᱟᱹᱰᱤ ᱡᱚᱛᱦᱟᱛ ᱜᱮᱢ ᱞᱟᱹᱭ ᱟᱠᱟᱫᱟ ᱡᱮ ᱱᱤᱭᱟᱹ ᱥᱳᱥᱟᱞ ᱢᱤᱰᱤᱭᱟ ᱵᱟᱨᱮᱛᱮ ᱮᱻ ᱠᱟᱨᱭᱟ ᱮᱯ ᱫᱚ ᱦᱩᱭᱩᱜ ᱠᱟᱱᱟ ᱡᱟᱦᱟᱸ ᱫᱚ ᱡᱟᱦᱱᱟᱜ ᱜᱮ ᱢᱤᱫᱴᱮᱱ ᱤᱱᱠᱟᱢ ᱨᱮᱱᱟᱜ ᱥᱳᱨᱥ ᱠᱟᱱᱟ ᱡᱟᱦᱟᱸ ᱫᱚ ᱟᱨ ᱡᱟᱦᱟᱸ ᱫᱚ ᱵᱮᱠᱟᱨ ᱵᱮᱠᱟᱨ ᱚᱞᱚᱜ ᱯᱟᱲᱦᱟᱣ ᱜᱤᱫᱽᱨᱟᱹ ᱠᱚ ᱟ ᱟᱨ ᱡᱟᱦᱟᱸᱭ ᱠᱚ ᱟᱨᱠᱤ ᱵᱟᱠᱚ ᱤᱱᱠᱟᱢ ᱫᱟᱲᱮᱭᱟᱜ ᱠᱟᱱᱟ ᱩᱱᱠᱩ ᱠᱚ ᱢᱩᱫᱽᱨᱮ ᱱᱤᱭᱟᱹ ᱫᱚ ᱦᱩᱭᱩᱜ ᱠᱟᱱᱟ ᱡᱟᱦᱟᱸ ᱫᱚ ᱢᱟᱨᱟᱝ ᱢᱤᱫᱴᱮᱱ ᱢᱟᱨᱟᱝ ᱢᱤᱫᱴᱟᱝ ᱢᱤᱫᱴᱟᱝ ᱠᱩᱠᱢᱩ ᱞᱮᱠᱟ ᱵᱩᱡᱷᱟᱹᱜᱼᱟ ᱡᱟᱦᱟᱸ ᱫᱚ ᱱᱤᱭᱟᱹ ᱮᱯ ᱠᱷᱚᱱᱟᱜ ᱠᱚ ᱤᱱᱠᱟᱢ ᱫᱟᱲᱮᱭᱟᱜᱼᱟ ᱡᱟᱦᱟᱸ ᱞᱮᱠᱟ ᱜᱮ ᱴᱨᱟᱱᱥᱠᱨᱤᱯᱥᱚᱱ ᱠᱷᱚᱱ ᱵᱟᱝ ᱯᱷᱳᱱ ᱠᱚᱞ ᱯᱷᱨᱮᱱᱰ ᱨᱚᱲ ᱛᱮ ᱟᱨᱦᱚᱸ ᱟᱭᱢᱟ ᱟᱭᱢᱟ ᱠᱚ ᱢᱮᱱᱟᱜᱼᱟ ᱡᱟᱦᱟᱸ ᱫᱚ ᱱᱤᱭᱟᱹ ᱮᱯ ᱨᱮ ᱟᱹᱰᱤ ᱜᱟᱱ ᱚᱯᱥᱮᱱ ᱜᱮ ᱢᱮᱱᱟᱜᱼᱟ ᱡᱟᱦᱟᱸ ᱠᱚ ᱵᱟᱲᱟᱭ ᱨᱮᱱᱟ ᱚᱱᱟ ᱠᱚ ᱦᱟᱸᱜ ᱤᱧ ᱞᱟᱹᱭᱟᱫ ᱢᱮᱭᱟ ᱟᱫᱚ ᱠᱷᱟᱱ ᱵᱟᱲᱟᱭ ᱵᱟᱹᱱᱩᱜᱼᱟ ᱟᱨ ᱡᱟᱦᱟᱸ ᱦᱩᱭᱩᱜ ᱠᱟᱱᱟ ᱥᱳᱥᱟᱞ ᱢᱤᱰᱤᱭᱟ ᱨᱮᱱᱟᱜ ᱡᱟᱦᱟᱸ ᱢᱮᱱᱫᱚ ᱡᱟᱦᱟᱸ ᱫᱚ ᱦᱩᱭᱩᱜ ᱠᱟᱱᱟ ᱟᱵᱚ ᱥᱳᱥᱟᱞ ᱢᱤᱰᱤᱭᱟ ᱵᱚᱱ ᱜᱷᱟᱱᱴᱟᱭᱮᱫ ᱠᱟᱱᱟ ᱢᱳᱵᱟᱭᱤᱞ ᱚᱱᱟ ᱡᱚᱛᱚ ᱡᱚᱛᱚ ᱦᱚᱲ ᱜᱮ ᱡᱮ ᱞᱟᱹᱭ ᱫᱚ ᱡᱮ ᱱᱚᱣᱟ ᱨᱮᱱᱟᱜ ᱵᱨᱟᱭᱴᱱᱮᱥ ᱠᱚᱢᱟᱣ ᱠᱟᱛᱮ ᱡᱮᱢᱚᱱ ᱵᱚᱱ ᱧᱮᱞ ᱢᱟ ᱟᱨ ᱡᱚᱠᱷᱚᱱ ᱢᱳᱵᱟ. ᱭᱤᱞ ᱵᱚᱱ ᱜᱷᱟᱱᱴᱟᱭᱟ ᱞᱮᱱᱥ ᱠᱤᱢᱵᱟ ᱡᱟᱦᱟᱱᱟᱜ ᱪᱚᱥᱢᱟ ᱵᱮᱵᱚᱦᱟᱨ ᱠᱟᱛᱮ ᱤᱭᱩᱡᱽ ᱠᱟᱛᱮᱫ ᱜᱮ ᱟᱵᱚ ᱡᱮᱢᱚᱱ ᱵᱚᱱ ᱜᱷᱟᱱᱴᱟᱭ ᱢᱟ ᱱᱚᱣᱟ ᱜᱮ ᱫᱤᱥᱚᱢ ᱦᱚᱲ ᱛᱟᱞᱟᱨᱮ ᱞᱟᱹᱭᱮᱫᱟ ᱟᱨᱠᱤ
ᱚᱵᱚᱥᱳᱭ ᱟᱹᱰᱤ ᱟᱭᱢᱟ ᱥᱟᱨᱦᱟᱣ ᱡᱟᱦᱟᱸ ᱞᱮᱠᱟᱢ ᱞᱟᱹᱭ ᱠᱮᱫ ᱱᱚᱣᱟ ᱪᱮᱫ ᱞᱮᱠᱟ ᱵᱮᱵᱚᱦᱟᱨ ᱦᱩᱭᱩᱜᱼᱟ ᱪᱮᱫ ᱪᱮᱫ ᱠᱚ ᱵᱮᱵᱚᱦᱟᱨ ᱦᱩᱭᱩᱜᱼᱟ ᱱᱚᱣᱟ ᱨᱮᱱᱟᱜ ᱜᱩᱱ ᱜᱟᱱ ᱠᱚ ᱦᱮᱸ ᱟᱹᱰᱤ ᱟᱹᱰᱤ ᱟᱹᱰᱤ ᱱᱟᱯᱟᱭ ᱱᱚᱣᱟ ᱯᱞᱟᱴᱯᱷᱚᱨᱚᱢ ᱱᱚᱣᱟ ᱟᱵᱚ ᱱᱤᱛ ᱚᱠᱛᱚᱨ ᱦᱮᱡ ᱟᱠᱟᱱ ᱡᱟᱦᱟ ᱠᱟᱨᱭᱟ ᱮᱯ ᱱᱚᱣᱟ ᱯᱞᱟᱴᱯᱷᱚᱨᱚᱢ ᱦᱚᱸ ᱟᱹᱰᱤ ᱱᱟᱯᱟᱭᱟ ᱟᱹᱰᱤ ᱨᱚᱠᱚᱢ ᱵᱷᱟᱵᱛᱮ ᱟᱹᱰᱤ ᱨᱚᱠᱚᱢ ᱤᱱᱠᱟᱢ ᱥᱳᱨᱥ ᱢᱮᱱᱟᱜᱼᱟ
ᱛᱚ ᱜᱚᱢᱠᱮ ᱟᱨ ᱢᱤᱫᱴᱮᱱ ᱟᱨ ᱟᱹᱰᱤ ᱠᱷᱟᱴᱚᱛ ᱟᱨ ᱢᱤᱫᱴᱮᱱ ᱥᱟᱛᱟᱢ ᱤᱧ ᱥᱟᱵ ᱨᱟᱠᱟᱵ ᱮᱫᱟ ᱡᱟᱦᱟᱸ ᱫᱚ ᱧᱮᱞᱚᱜᱚᱜ ᱠᱟᱱᱟ ᱡᱮ ᱜᱚᱝᱠᱮ ᱱᱤᱛ ᱫᱚ ᱚᱠᱟᱨᱮ ᱢᱮᱱᱟᱜ ᱵᱤᱱᱟ
ᱱᱮᱛᱚᱜ ᱫᱚ ᱚᱲᱟᱜ ᱠᱚᱨᱮᱜ ᱜᱮ
ᱚ ᱦᱚᱜᱼᱚᱭ ᱡᱮ ᱟᱹᱵᱤᱱ ᱚᱲᱟᱜ ᱠᱚᱨᱮ ᱢᱮᱱᱟᱜ ᱵᱤᱱᱟ ᱢᱟᱱᱮ ᱟᱹᱛᱩᱳ ᱫᱤᱥᱚᱢ ᱨᱮ ᱢᱮᱱᱟᱜ ᱵᱤᱱᱟ ᱟᱨᱚ ᱠᱤᱪᱷᱩ ᱠᱤᱪᱷᱩ ᱦᱚᱲ ᱫᱚ ᱢᱮᱱᱟᱜ ᱠᱚᱣᱟ ᱥᱚᱦᱚᱨ ᱵᱟᱡᱟᱨ ᱠᱚᱨᱮ ᱛᱟᱦᱚᱞᱮ ᱜᱚᱝᱠᱮ ᱱᱤᱛ ᱚᱠᱛᱚ ᱨᱮ ᱩᱱᱠᱩ ᱢᱟ ᱥᱚᱦᱚᱨ ᱵᱟᱡᱟᱨ ᱨᱮ ᱢᱮᱱᱟᱜ ᱠᱚᱱᱟ ᱢᱮᱱᱟᱜ ᱠᱚᱣᱟ ᱟᱨ ᱟᱹᱵᱤᱱ ᱫᱚ ᱛᱳ ᱴᱚᱞᱟ ᱨᱮ ᱢᱮᱱᱟᱜ ᱵᱤᱱᱟ ᱜᱚᱢᱝᱠᱮ ᱪᱮᱫᱟᱜ
ᱱᱤᱛᱳ ᱟᱠᱛᱮ ᱨᱮ ᱟᱹᱛᱩ ᱴᱞᱟᱨᱮ ᱪᱮᱫ ᱚᱱᱠᱟᱱᱟᱜ ᱢᱮᱱᱟᱜ ᱛᱮ ᱠᱷᱚᱱᱳ ᱯᱚᱨᱡᱚᱱᱛᱚ? ᱟᱨ ᱟᱛᱳ ᱴᱚᱞᱟ ᱵᱤᱱ ᱱᱟᱯᱟᱭ ᱥᱮ ᱵᱷᱟᱜᱤ ᱵᱤᱱ ᱵᱩᱡᱷᱟᱹᱣᱟ ᱟᱛᱳ ᱴᱚᱞᱟᱨᱮ ᱛᱟᱦᱮᱸ ᱠᱟᱛᱮᱫ ᱪᱮᱫ ᱚᱱᱠᱟ ᱢᱮᱱᱟᱜ ᱛᱮ
ᱟᱫᱚ ᱟᱛᱳ ᱴᱚᱞᱟ ᱵᱚᱞᱛᱮ ᱡᱟᱦᱟᱸ ᱫᱚ ᱵᱩᱡᱷᱟᱹᱜ ᱠᱟᱱᱟ ᱡᱟᱦᱟᱸ ᱫᱚ ᱯᱚᱨᱤᱵᱮᱥ ᱵᱩᱡᱷᱟᱹᱜ ᱠᱟᱱᱟ ᱟᱛᱳ ᱴᱚᱞᱟ ᱨᱮᱱᱟᱜ ᱡᱟᱦᱟᱸ ᱯᱚᱨᱤᱵᱮᱥ ᱴᱟ ᱚᱱᱟ ᱯᱚᱨᱤᱵᱮᱥ ᱡᱟᱦᱟᱸ ᱫᱚ ᱦᱩᱭᱩᱜ ᱠᱟᱱᱟ ᱦᱚᱭ ᱦᱤᱸᱥᱤᱫ ᱠᱚ ᱟᱨ ᱮᱦᱚᱵ ᱠᱟᱛᱮᱜ ᱟᱨ ᱱᱟᱱᱟ ᱦᱩᱱᱟᱹᱨ ᱡᱟᱦᱟᱸ ᱫᱚ ᱦᱩᱭᱩᱜᱜ ᱠᱟᱱᱟ ᱟ ᱟᱪᱪ ᱪᱟᱨᱯᱟᱥ ᱨᱮᱱᱟᱜ ᱡᱟᱦᱟᱸ ᱫᱚ ᱦᱩᱭᱩᱜ ᱠᱟᱱᱟ ᱡᱟᱦᱟᱱᱟᱜ ᱜᱮ ᱢᱤᱫᱴᱟᱝ ᱯᱚᱨᱤᱵᱮᱥ ᱵᱤᱵᱷᱤᱱᱱᱚ ᱨᱚᱠᱚᱢᱟᱜ ᱯᱚᱨᱤᱵᱮᱥ ᱢᱤᱫᱴᱟᱝ ᱟᱞᱟᱫᱟ ᱜᱮᱭᱟ ᱡᱟᱦᱟᱸ ᱫᱚ ᱥᱚᱦᱚᱨ ᱵᱟᱡᱟᱨ ᱠᱷᱚᱱᱟᱜ ᱫᱚ ᱴᱷᱤᱠ ᱟᱞᱟᱫᱟ ᱜᱮᱭᱟ ᱠᱟᱨᱚᱱ ᱟᱛᱳ ᱨᱮ ᱛᱟᱦᱮᱸ ᱞᱮᱠᱷᱟᱱ ᱫᱚ ᱩᱱᱟᱹᱜ ᱡᱟᱦᱟᱸ ᱫᱚ ᱦᱩᱭᱩᱜ ᱠᱟᱱᱟ
ᱵᱚᱭᱦᱟ ᱱᱚᱜᱭ ᱟᱹᱰᱤ ᱱᱟᱯᱟᱭ ᱵᱤᱱ ᱞᱟᱹᱭ ᱠᱮᱫᱟ ᱟᱛᱳ ᱴᱚᱞᱟ ᱨᱮ ᱫᱚ ᱟᱛᱳ ᱨᱮᱱ ᱦᱚᱲ ᱢᱮᱱᱟᱜ ᱠᱚᱣᱟ ᱥᱟᱶ ᱥᱟᱶᱛᱮ ᱦ ᱱᱟ ᱡᱟᱦᱟᱸ ᱫᱚ ᱢᱮᱱ ᱜᱟᱱᱚᱜᱼᱟ ᱫᱟᱨᱮ ᱯᱟᱞᱟ ᱠᱚ ᱢᱮᱱᱟᱜᱼᱟ ᱪᱮᱬᱮ ᱪᱤᱯᱲᱩ ᱠᱚ ᱢᱮᱱᱟᱜ ᱠᱚᱣᱟᱹ ᱥᱟᱶᱛᱮ ᱚᱸᱰᱮᱱᱟᱜ ᱪᱤᱛᱟᱹᱨ ᱜᱮ ᱟᱞᱟᱫᱟ ᱟᱨ ᱱᱤᱛ ᱚᱠᱛᱚ ᱨᱮ ᱡᱟᱦᱟᱸ ᱥᱚᱦᱚᱨ ᱵᱟᱡᱟᱨ ᱚᱸᱰᱮ ᱫᱚ ᱚᱱᱟ ᱦᱚᱲ ᱦᱚ ᱨᱮᱱᱟᱜ ᱵᱟᱢ ᱧᱟᱢ ᱠᱚᱣᱟ ᱡᱟᱨ ᱠᱟᱨᱚᱱ ᱛᱮ ᱫᱩᱠ ᱨᱮ ᱵᱤᱯᱚᱫᱽ ᱨᱮ ᱩᱱᱠᱩ ᱦᱚᱸ ᱵᱟᱠᱚ ᱥᱩᱨ ᱫᱟᱲᱮᱭᱟᱜᱼᱟ ᱵᱟᱝᱠᱚ ᱧᱮᱞ ᱫᱟᱲᱮᱭᱟᱢᱟ ᱛᱚ ᱚᱱᱟ ᱠᱟᱛᱮ ᱥᱚᱦᱚᱨ ᱵᱟᱡᱟᱨ ᱠᱚᱨᱮ ᱟᱹᱰᱤ ᱨᱚᱠᱚᱢ ᱱᱚᱝᱨᱟ ᱦᱚᱸᱠᱚ ᱜᱤᱰᱤ ᱠᱟᱜ ᱜᱮᱭᱟ ᱮᱭ ᱠᱟᱨᱚᱱ ᱛᱮ ᱢᱟᱹᱱᱢᱤᱭᱟᱜ ᱟᱹᱰᱤ ᱨᱚᱠᱚᱢ ᱨᱳᱜᱽ ᱟᱡᱟᱨ ᱦᱚᱸ ᱦᱤᱡᱩᱜ ᱜᱮᱭᱟ ᱚᱸᱰᱮ ᱠᱷᱚᱱ ᱛᱟᱦᱚᱞᱮ ᱜᱚᱝᱠᱮ ᱱᱚᱜᱼᱚᱭ ᱡᱮ ᱟᱻ ᱟᱛᱳ ᱨᱮ ᱟᱻ ᱟᱛᱳ ᱥᱟᱱᱛᱟᱲ ᱥᱟᱶᱛᱟ ᱨᱮ ᱟᱹᱛᱩ
ᱢᱤᱫᱴᱮᱱ ᱪᱟᱪᱞᱟᱣ ᱢᱚᱬᱮ ᱦᱚᱲ ᱠᱚ ᱩᱱᱠᱩ ᱠᱚᱣᱟᱜ ᱜᱚᱝᱠᱮ ᱠᱤᱪᱷᱩ ᱡᱩᱫᱤ ᱧᱩᱛᱩᱢᱤᱧ ᱵᱟᱲᱟᱭ ᱠᱷᱟᱱ
ᱦᱳᱭ ᱦᱳᱭ ᱵᱟᱲᱟᱭ ᱦᱩᱭ ᱟᱠᱟᱱᱟ ᱟᱹᱰᱤ ᱵᱤᱱ ᱞᱟᱹᱭ ᱟᱠᱟᱫᱟ᱾ ᱟᱛᱳ ᱪᱟᱪᱞᱟᱣ ᱫᱚ ᱡᱟᱦᱟᱸ ᱫᱚ ᱦᱩᱭᱩᱜ ᱠᱟᱱᱟ ᱡᱮ ᱢᱚᱬᱮ ᱦᱚᱲ ᱢᱚᱬᱮ ᱦᱚᱲᱟᱜ ᱡᱟᱦᱟᱸ ᱢᱟᱹᱱ ᱢᱟᱹᱱ ᱦᱚᱲᱟᱜ ᱡᱟᱦᱟᱸᱭ ᱫᱚ ᱵᱤᱥᱮᱥ ᱠᱟᱹᱢᱤ ᱛᱟᱦᱮᱱᱟ ᱩᱱᱠᱩ ᱠᱚ ᱢᱩᱫᱽᱨᱮ ᱡᱟᱦᱟᱭ ᱠᱚᱫᱚ ᱦᱮᱱᱟᱜ ᱠᱚᱣᱟ ᱢᱟᱹᱡᱷᱤ ᱡᱚᱜᱽ ᱢᱟᱸᱹᱡᱷᱤ, ᱯᱟᱨᱟᱱᱤᱠ, ᱜᱚᱰᱮᱲ, ᱱᱟᱭᱠᱮ, ᱟᱫᱚ ᱱᱩᱠᱩ ᱜᱮ ᱵᱤᱥᱮᱥ ᱠᱟᱭᱛᱮ ᱚᱱᱟ ᱟᱛᱳ ᱫᱚᱠᱚ ᱡᱟᱪᱞᱟᱣᱟ ᱱᱩᱝᱠᱩᱣᱟᱜ ᱜᱮ ᱯᱨᱚᱫᱷᱟᱱ ᱠᱟᱹᱢᱤ ᱠᱚ ᱛᱟᱦᱮᱱ ᱜᱮᱭᱟ ᱮᱻ
ᱮᱠᱫᱚᱢ ᱮᱠᱫᱚᱢ ᱟᱹᱰᱤ ᱱᱟᱯᱟᱭ᱾
ᱦᱮᱸ
ᱩᱱᱠᱩ ᱡᱮ ᱱᱩᱠᱩ ᱢᱚᱬᱮ ᱦᱚᱲ ᱟᱛᱳ ᱢᱚᱬᱮ ᱦᱚᱲ ᱡᱟᱦᱟᱸᱭ ᱫᱚ ᱱᱩᱝᱠᱩ ᱱᱩᱝᱠᱩ ᱜᱮ ᱠᱷᱟᱢ ᱠᱷᱩᱱᱴᱤ ᱠᱟᱱᱟ ᱠᱚ ᱢᱤᱫ ᱴᱮᱱ ᱥᱟᱱᱛᱟᱲ ᱥᱟᱶᱛᱟ ᱨᱮᱱᱟᱜ ᱢᱤᱫᱴᱮᱱ ᱞᱟᱠᱪᱟᱨ ᱨᱮᱱᱟᱜ ᱡᱟᱦᱟᱸ ᱫᱚ ᱢᱮᱱ ᱜᱟᱱᱚᱜᱼᱟ, ᱱᱩᱝᱠᱩ ᱜᱮ ᱛᱚᱞ ᱫᱚᱦᱚ ᱠᱟᱫᱟ ᱠᱚ ᱡᱮᱢᱚᱱ ᱱᱚᱜᱼᱚᱭ ᱡᱮ ᱢᱟᱸᱡ ᱡᱷᱤ ᱢᱮᱱᱟᱭᱟ ᱢᱟᱹᱡᱷᱤ ᱢᱤᱫᱽᱴᱮᱱ ᱚᱠᱟᱨᱮ ᱢᱤᱫᱽᱴᱮᱱ ᱟᱹᱛᱩ ᱡᱮᱠᱳᱱᱳ ᱵᱩᱜᱤ ᱨᱮ ᱵᱟᱹᱲᱤᱡ ᱨᱮ ᱢᱟᱺᱡᱷᱤ ᱫᱚᱠᱚ ᱦᱚᱦᱚᱣᱟᱭ ᱜᱮᱭᱟ ᱩᱱᱤ ᱫᱚ ᱵᱤᱥᱮᱥ ᱠᱟᱭᱛᱮ ᱫᱩᱠ ᱨᱮᱱᱟᱜ ᱢᱩᱦᱤᱢ ᱟᱠᱟᱱ ᱧᱩ ᱧᱩᱨᱩ ᱟᱠᱟᱱᱟ ᱚᱸᱰᱮ ᱠᱷᱚᱱᱮ ᱫᱩᱜ ᱞᱟᱲᱟ ᱠᱚᱣᱟ᱾ ᱜᱚᱰᱮᱛ ᱦᱚᱸ ᱚᱱᱠᱟ ᱜᱮ ᱡᱟ ᱦᱚ ᱡᱟᱣᱨᱟ ᱠᱚᱣᱟ ᱟᱛᱳ ᱨᱮ ᱢᱚᱬᱮ ᱦᱚᱲ ᱡᱟᱦᱟᱱᱟᱜ ᱜᱮ ᱱᱟᱭᱠᱮ ᱦᱚᱸ ᱚᱱᱠᱟᱜ ᱜᱮ ᱩᱱᱤ ᱫᱚ ᱡᱟ ᱵᱚᱸᱜᱟ ᱵᱩᱨᱩ ᱠᱚ, ᱦᱚᱜ ᱩᱱᱠᱩ ᱦᱚᱭ ᱟᱞᱟᱡ ᱢᱟᱱᱮ ᱵᱚᱸᱜᱟ ᱵᱩᱨᱩ ᱠᱚ ᱠᱟᱹᱢᱤ ᱨᱮ ᱢᱮᱱᱟᱭᱟ ᱥᱮ ᱡᱚᱜᱽ ᱢᱟᱺᱡᱷᱤ ᱦᱚᱸ ᱚᱱᱠᱟ ᱜᱮ ᱱᱟᱜ ᱩᱱᱤᱭᱟᱜ ᱦᱚᱸ ᱟᱹᱰᱤ ᱠᱟᱹᱢᱤ ᱢᱮᱱᱟᱜ ᱟᱠᱟᱫ ᱜᱮᱭᱟ ᱥᱟᱶᱛᱮ ᱦᱚᱭᱛᱚ ᱠᱩᱰᱟᱹᱢ ᱱᱟᱭᱠᱮ ᱢᱮᱱᱟᱭᱟ, ᱱᱩᱠᱩ ᱠᱚ ᱠᱟᱢᱤ ᱫᱚ ᱟᱹᱰᱤ ᱮᱱᱮᱢ ᱢᱮᱱᱟᱜ ᱛᱟᱠᱚ ᱜᱮᱭᱟ᱾
ᱦᱳᱭ ᱵᱳᱦ ᱟᱹᱰᱤ ᱱᱟᱯᱟᱭᱮᱢ ᱧᱮᱞ ᱟᱹᱰᱤ ᱱᱟᱯᱟᱭᱮᱢ ᱞᱟᱹᱭ ᱟᱠᱟᱫᱟ ᱵᱚᱭᱦᱟ ᱟᱛᱳ ᱢᱚᱬ ᱦᱚᱲᱟᱜ ᱠᱟᱹᱢᱤ ᱢᱟ ᱱᱤᱝᱠᱟᱹᱱ ᱜᱮᱭᱟ ᱟᱫᱚ ᱩᱱᱠᱩ ᱢᱟ ᱠᱟᱹᱢᱤ ᱦᱩᱭᱩᱜ ᱛᱟᱠᱚ ᱟᱨ ᱡᱟᱦᱟᱸ ᱫᱚ ᱦᱩᱭᱩᱜ ᱠᱟᱱᱟ ᱵᱚᱭᱦᱟ ᱵᱟᱯᱞᱟ ᱠᱚᱫᱚ ᱦᱩᱭᱩᱜ ᱜᱮᱭᱟ ᱥᱮ ᱵᱟᱝ ᱚᱱᱛᱮ ᱫᱚ ᱪᱮᱫ ᱞᱮᱠᱟ ᱵᱟᱯᱞᱟ ᱠᱚ ᱱᱤᱭᱟᱹ ᱥᱤᱥᱟᱹᱱ ᱫᱚ ᱦᱩᱭᱩᱜ ᱠᱟᱱᱟ ᱥᱮ ᱵᱟᱝ
ᱦᱮᱸ ᱵᱟᱯᱞᱟ ᱫᱚ ᱦᱩᱭᱩᱜ ᱜᱮᱭᱟ ᱟᱹᱰᱤ ᱡᱟᱠ ᱡᱚᱢᱚᱠ ᱠᱟᱛᱮᱫ ᱜᱮ ᱟᱨ ᱡᱟᱨ ᱠᱟᱨᱚᱱ ᱛᱮ ᱱᱩᱠᱩ ᱟᱹᱛᱩ ᱨᱮᱱ ᱠᱷᱟᱡ ᱠᱷᱩᱱᱴᱤ ᱜᱮ ᱵᱟᱯᱞᱟ ᱚᱠᱛᱚ ᱫᱚᱠᱚ ᱞᱟᱜᱟᱜ ᱜᱮᱭᱟ ᱥᱩᱫᱷᱩ ᱵᱟᱯᱞᱟ, ᱯᱞᱟ ᱫᱚ ᱵᱟᱝ ᱪᱮᱫ ᱡᱟᱱᱟᱢ ᱠᱚᱱ ᱵᱟᱯᱞᱟ ᱠᱷᱚᱱ ᱜᱚᱡᱽ ᱜᱩᱨᱩ ᱫᱷᱟᱹᱵᱤᱡ ᱱᱩᱠᱩ ᱠᱚ ᱟᱛᱮᱜ ᱜᱮ ᱟᱹᱛᱩ ᱨᱮᱱᱟᱜ ᱥᱟᱱᱟᱢ ᱠᱟᱹᱢᱤᱭ ᱨᱮ ᱢᱩᱪᱟᱹᱫ ᱦᱩᱭᱩᱜ ᱜᱮᱭᱟ᱾
ᱦᱳᱭ ᱵᱚᱭᱦᱟ ᱱᱚᱣᱟ ᱠᱟᱛᱷᱟ ᱠᱟᱱ ᱜᱮᱭᱟ ᱟᱫᱚ ᱦᱳᱭᱳᱜ ᱠᱟᱱᱟ ᱵᱟᱯᱞᱟ ᱢᱟ ᱱᱮᱛᱟᱨ ᱢᱟ ᱥᱟᱨ ᱥᱟᱹᱜᱩᱱ ᱵᱟᱯᱞᱟ ᱢᱟ ᱠᱚᱢᱜᱮ ᱧᱮᱞ ᱧᱟᱢᱚᱜ ᱠᱟᱱᱟ ᱵᱮᱥᱤᱨ ᱵᱷᱟᱜᱽ ᱴᱟᱭᱤᱢ ᱜᱮ ᱦᱩᱭᱩᱜ ᱠᱟᱱ ᱟᱫᱚ᱾ ᱠᱚ ᱞᱤᱭᱼᱟᱜ ᱠᱟᱱᱟ ᱚᱨ ᱤᱛᱩᱫ ᱵᱟᱯᱞᱟ ᱜᱮ ᱵᱮᱥᱤ ᱧᱮᱞ ᱧᱟᱢᱚᱜ ᱠᱟᱱᱟ
ᱮᱠᱟᱞ ᱮᱠᱟᱞ ᱞᱟᱦᱟ ᱫᱚ ᱱᱤᱛ ᱚᱠᱛᱚ ᱨᱮᱠᱚ ᱫᱩᱞᱟᱹᱲᱮᱜ ᱠᱟᱱᱟ ᱚᱠᱟᱨᱮ ᱜᱚᱝᱠᱮ ᱧᱟᱢᱚᱜᱼᱟ ᱥᱟᱨ ᱥᱟᱹᱜᱩᱱ ᱟᱨ ᱫᱩᱣᱟᱹᱨ ᱵᱟᱯᱞᱟ ᱫᱚ
ᱦᱳᱭ ᱦᱳᱭ ᱴᱷᱤᱠ ᱦᱮᱱᱟᱜ ᱢᱟ ᱛᱟᱦᱚᱞᱮ ᱜᱚᱢᱠᱮ